ᱟᱸᱡᱚᱢ ᱫᱟᱵᱮᱱ ᱥᱮ ᱟᱹᱞᱤᱧᱟᱜ ᱨᱚᱲ?
ᱦᱮᱸ ᱟᱡᱽᱚᱢ ᱫᱟᱞᱤᱧ᱾
ᱦᱩᱸᱻ ᱛᱟᱦᱚᱞᱮ ᱞᱟᱹᱭᱵᱮᱱ᱾
ᱴᱷᱮᱱ ᱫᱚ ᱢᱟᱱᱮ ᱟᱵᱤᱱ ᱴᱷᱮᱱᱮ ᱡᱮᱥᱮ ᱫᱮᱠᱷᱟᱣ ᱠᱮᱫᱟ ᱥᱮ ᱪᱮ ᱚᱱᱮ ᱚᱱᱟᱴᱟᱜ ᱫᱚ ᱯᱚᱭᱮᱱᱴ᱾
ᱯᱚᱭᱮᱱᱴ ᱵᱟᱝ ᱚᱱᱟ ᱫᱚ ᱯᱚᱨᱮ ᱛᱮ ᱦᱟ ᱟᱹᱞᱤᱧ ᱦᱟᱸᱜ ᱞᱤᱧ ᱞᱟᱹᱭᱟᱵᱮᱱᱟ ᱦᱟᱸᱜ ᱱᱚᱣᱟ ᱯᱟᱸᱪᱴᱤ ᱱᱚᱣᱟ ᱪᱟᱵᱟ ᱦᱩᱭ ᱞᱮᱱ ᱜᱮ᱾ ᱜᱟᱯᱟᱞᱢᱟᱨᱟᱣ ᱠᱚ ᱡᱚᱛᱚ ᱪᱟᱵᱟ ᱦᱩᱭ ᱞᱮᱱ ᱜᱮ ᱛᱟᱨᱯᱚᱨ ᱞᱤᱧ ᱞᱟᱹᱭ ᱟᱵᱮᱱᱟ ᱦᱟᱸᱜ ᱚᱱᱟ ᱛᱚ ᱪᱮᱫ ᱞᱮᱠᱟ ᱠᱟᱛᱮᱫ ᱦᱟᱸᱜ ᱵᱮᱱ ᱧᱮᱞᱞᱟᱢ ᱟᱵᱮᱱ ᱡᱟᱦᱟᱸᱭ
ᱯᱟᱸᱪᱴᱤ ᱜᱮ ᱟᱹᱣᱨᱤ ᱯᱩᱨᱚᱱᱚᱜ ᱛᱟᱹᱞᱤᱧᱟ᱾ ᱯᱮᱭᱟ ᱦᱩᱭ ᱟᱠᱟᱱ ᱛᱟᱹᱞᱤᱧᱟ᱾
ᱦᱩᱸ᱾ ᱵᱟ ᱵᱟ, ᱚᱱᱟ ᱫᱚ ᱟᱡ ᱛᱮᱜᱮ ᱜᱚᱝᱠᱮ ᱡᱷᱤᱡ ᱪᱟᱞᱟᱜ-ᱟ᱾ ᱯᱩᱨᱚᱱ ᱞᱮᱱ ᱠᱷᱟᱱ ᱜᱮ ᱟᱵᱟᱨ ᱚᱸᱰᱮ ᱵᱮᱱ ᱤᱭᱟᱹ ᱠᱟᱛᱮᱫ ᱡᱷᱤᱡ ᱪᱟᱞᱟᱜᱼᱟ,
ᱟᱫᱚ ᱡᱟᱜᱮ ᱚᱱᱟ ᱛᱟᱦᱟᱞᱮ ᱥᱤᱛᱩᱝ ᱫᱚ ᱦᱩᱭᱩᱜ ᱠᱟᱱᱟ ᱟᱵᱮᱱ ᱤᱭᱟᱹ ᱠᱚ ᱫᱤᱠ ᱫᱤᱭᱮ ᱪᱮᱫ ᱞᱮᱠᱟ ᱵᱮᱱ ᱞᱟᱹᱭ ᱫᱟᱲᱮᱭᱟᱜᱼᱟ ᱟᱵᱚᱣᱟᱜ ᱡᱮ ᱤᱭᱟᱹ ᱥᱟᱱᱛᱟᱲ ᱨᱮᱱᱟᱜ ᱥᱚᱢᱟᱡᱽ ᱛᱟᱭᱱᱚᱢ ᱫᱤᱠ ᱫᱤᱭᱮ ᱢᱮᱱᱟᱜ ᱵᱚᱱᱟ ᱡᱚᱛᱚ ᱚᱱᱟ ᱠᱚ ᱫᱤᱠ ᱫᱤᱭᱮ ᱪᱮᱫ ᱞᱮᱠᱟᱵᱮᱱ ᱢᱮᱱ ᱫᱟᱲᱮᱭᱟᱜᱼᱟ?
ᱟᱹᱞᱤᱧ ᱫᱚ ᱵᱟᱞᱤᱧ ᱢᱮᱱ ᱫᱟᱲᱮᱭᱟᱜᱼᱟ᱾ ᱟᱹᱵᱤᱱ ᱜᱮ
ᱜᱚᱝᱠᱮ ᱡᱟᱦᱟᱸ ᱞᱮᱠᱟ ᱛᱚᱵᱮᱱ ᱞᱟᱹᱭ ᱫᱟᱲᱮᱭᱟᱜ ᱜᱮᱭᱟ ᱥᱮ᱾ ᱟᱹᱞᱤᱧ ᱛᱚᱞᱤᱧ ᱟᱹᱞᱤᱧ ᱛᱚ ᱵᱟᱹᱞᱤᱧ ᱤᱭᱟᱹᱭᱮ ᱥᱮ, ᱟᱵᱮᱱ ᱴᱷᱮᱡ ᱠᱷᱚᱱᱟᱜ ᱞᱤᱧ ᱟᱸᱡᱚᱢ ᱥᱟᱱᱟᱭᱮᱫ ᱞᱤᱧ ᱟᱹᱞᱤᱧ ᱢᱟᱛᱚ ᱞᱤᱧ ᱞᱟᱹᱭ ᱵᱤᱱ᱾ ᱱᱮᱛᱟᱨ ᱫᱚ ᱟᱵᱚ ᱪᱮᱫᱟᱜ ᱥᱟᱱᱛᱟᱲ ᱩᱱᱟᱹᱜ ᱛᱟᱭᱱᱚᱢ ᱢᱮᱱᱟᱜ ᱵᱚᱱᱟ? ᱥᱮ ᱟᱠᱚ ᱦᱚᱸ ᱪᱮᱫᱟᱜ ᱩᱱᱟᱹᱜ ᱞᱟᱦᱟ ᱨᱮᱱ ᱦᱚᱲ ᱦᱩᱭ ᱠᱟᱛᱮᱜ ᱦᱩᱸ ᱦᱩᱸᱼᱼ ᱛᱟᱦᱚᱞᱮ ᱟᱹᱞᱤᱧ ᱜᱮᱞᱤᱧ ᱞᱟᱹᱭ ᱵᱮᱱ ᱠᱟᱱᱟ ᱛᱟᱦᱚᱞᱮ ᱟᱵᱚ ᱥᱟᱱᱛᱟᱲ ᱫᱚ ᱪᱮᱫᱟᱜ ᱛᱟᱭᱱᱚᱢ ᱢᱮᱱᱟᱜ
ᱦᱮᱸ
ᱮᱭ ᱠᱟᱨᱚᱱ ᱛᱮ ᱟᱵᱚ ᱫᱚ ᱟᱹᱰᱤ ᱨᱚᱠᱚᱢ ᱵᱚᱱ ᱢᱮᱱᱟᱜᱼᱟ ᱦᱳᱭ ᱛᱟᱯᱚᱨ ᱴᱟᱠᱟ ᱯᱩᱭᱥᱟ ᱫᱤᱠ ᱫᱤᱭᱮ ᱩᱱᱟᱹᱜ ᱵᱟᱝ ᱵᱚᱱ ᱤᱭᱟᱹᱣᱟ ᱥᱚᱠᱛᱚᱣᱟ ᱾ ᱛᱟᱨᱯᱚᱨᱮ ᱟᱵᱚᱨᱮᱱ ᱟᱭᱳᱼᱵᱟᱵᱟ ᱛᱟᱠᱚ ᱩᱱᱠᱩ ᱵᱟᱝ ᱠᱚ ᱠᱮᱴᱮᱡᱟ, ᱩᱱᱠᱩ ᱵᱟᱝ ᱠᱚ ᱠᱮᱴᱮᱡᱭᱟ ᱩᱱᱠᱩ ᱩᱱᱠᱩᱣᱟᱜ ᱦᱚᱸ ᱩᱱᱟᱹᱜ ᱵᱚᱦᱚᱜ ᱨᱮ ᱤᱭᱟᱹ ᱛᱚ ᱚᱱᱠᱟ ᱫᱚ ᱵᱟᱝ ᱢᱮᱱ ᱜᱟᱱᱚᱜᱼᱟ ᱡᱮ ᱵᱚᱦᱚᱜ ᱨᱮ ᱤᱭᱟᱹ ᱫᱚ ᱵᱟᱹᱱᱩᱜᱼᱟ ᱡᱮ ᱟᱵᱚ ᱩᱱᱠᱩ ᱟᱵᱚᱣᱟᱜ ᱠᱷᱚᱨᱪᱟ ᱠᱚ ᱪᱟᱞᱟᱣ ᱮᱫᱟ ᱾ ᱛᱚ ᱪᱮᱫᱟᱜ ᱵᱟᱝ ᱩᱱᱠᱩ ᱴᱷᱮᱡ ᱫᱚ ᱡᱚᱛᱷᱮᱥᱴᱚ ᱵᱩᱫᱽᱫᱷᱤᱠᱚᱛᱚ ᱛᱟᱦᱮᱱ ᱜᱮᱭᱟ ᱛᱟᱣ ᱢᱟᱱᱮ, ᱯᱚᱛ ᱫᱤᱥᱟᱹ ᱞᱟᱹᱜᱤᱫ ᱛᱟᱭ ᱡᱮᱦᱮᱛᱩ ᱩᱱᱠᱩ ᱵᱟᱝ ᱠᱚ ᱯᱟᱲᱦᱟᱣ ᱠᱟᱱᱟ ᱩᱱᱟᱹᱜ ᱯᱟᱲᱦᱟᱣ ᱠᱟᱱ ᱨᱮᱦᱚᱸᱠᱚ ᱩᱱᱟᱹᱜ ᱪᱮᱛᱟᱱ ᱫᱷᱟᱹᱨᱤᱡ ᱵᱟᱝ ᱠᱚ
ᱩᱱᱟᱜ ᱛᱚ ᱵᱟᱠᱚ ᱯᱟᱲᱦᱟᱣ ᱠᱟᱱᱟ,
ᱦᱩᱸ ᱚᱱᱟ ᱠᱷᱟᱹᱛᱤᱨ ᱛᱮ ᱟᱵᱚ ᱜᱮ ᱱᱚᱣᱟ ᱠᱚ ᱫᱚ ᱧᱮᱞ ᱞᱟᱜᱟᱣ ᱵᱚᱱᱟ ᱟᱨᱠᱤ ᱠᱤ ᱟᱵᱚ ᱡᱮᱦᱮᱛᱩ ᱟᱹᱰᱤ ᱟᱹᱰᱤ ᱡᱷᱟᱹᱞ ᱠᱷᱚᱱ ᱤᱭᱟᱹ ᱦᱮᱡ ᱠᱟᱱᱟ ᱯᱟᱲᱦᱟᱣ ᱦᱮᱡ ᱟᱠᱟᱱᱟᱵᱚᱱ ᱾
ᱟᱵᱚ ᱜᱮ ᱧᱮᱞ ᱞᱟᱜᱟᱣ ᱵᱚᱱᱟ ᱾ ᱠᱟᱨᱚᱱᱴᱟᱜ ᱫᱚ ᱞᱟᱦᱟ ᱛᱮ ᱪᱮᱫ ᱠᱚ ᱪᱤᱠᱟᱹᱣ ᱟᱠᱟᱫᱟ ᱚᱱᱟ ᱫᱚ ᱵᱟᱵᱚᱱ ᱧᱮ ᱧᱮᱞᱟ ᱱᱤᱛᱚᱜ ᱫᱚ ᱟᱵᱚ ᱢᱮᱱᱟᱜ ᱵᱚᱱᱟ ᱢᱟᱱᱮ ᱟᱵᱚ ᱜᱮ ᱡᱚᱛᱚ ᱠᱤᱪᱷᱩ ᱠᱚᱨᱟᱣ ᱦᱩᱭᱩᱜ ᱛᱟᱵᱚᱱᱟ ᱱᱤᱛᱚᱜ ᱫᱚ ᱾
ᱠᱚ ᱧᱮᱞ ᱞᱟᱜᱟᱣ ᱵᱚᱱᱟ ᱛᱟᱨᱯᱚᱨᱮ ᱟᱵᱚ ᱟᱵᱚ ᱨᱮᱱ ᱡᱟᱦᱟᱸ ᱱᱟᱣᱟ ᱚᱱᱟ ᱯᱟᱹᱴᱷᱩᱣᱟᱹ ᱠᱚ ᱢᱟᱹᱭ ᱵᱟᱹᱵᱩ ᱠᱚ ᱡᱟᱦᱟᱸᱭ ᱠᱚᱠᱚ ᱱᱮ ᱮ ᱠᱚ ᱦᱟᱨᱟ ᱨᱟᱠᱟᱵᱚᱜ ᱠᱟᱱᱟ ᱦᱟᱨᱟ ᱡᱩᱣᱟᱹᱱᱚᱜ ᱠᱟᱱᱟ ᱠᱚ ᱩᱱᱠᱩ ᱡᱟᱛᱮ ᱪᱮᱫ ᱞᱮᱠᱟ ᱟᱵᱚ ᱦᱚᱨ ᱦᱩᱫᱤᱥ ᱵᱚᱱ ᱩᱫᱩᱜ ᱫᱟᱲᱮᱭ ᱟᱠᱚ ᱢᱟ ᱟᱞᱚ ᱠᱚ ᱤᱭᱟᱹᱜ ᱦᱟᱱᱛᱮ ᱱᱟᱛᱮᱜ ᱢᱟᱠᱚ ᱠᱳᱱᱳ ᱨᱚᱠᱚᱢ ᱛᱮ ᱚᱥᱩᱵᱤᱫᱟ ᱟᱞᱚ ᱦᱩᱭᱩᱜ ᱾
ᱠᱚ ᱫᱤᱠ ᱫᱤᱭᱮ ᱦᱚᱸ ᱟᱵᱚ ᱜᱮ ᱧᱮᱞ ᱞᱟᱜᱟᱣ ᱟᱵᱚ ᱜᱚᱝᱠᱮ ᱛᱟᱦᱚᱞᱮ ᱤᱭᱟᱹᱭ ᱢᱮ ᱟᱵᱮᱱ ᱫᱚ ᱛᱤᱱᱟᱹᱜ ᱛᱤᱱᱟᱹᱜ ᱜᱷᱟᱹᱲᱤᱡ ᱛᱤᱱᱟᱹᱜ ᱡᱷᱟᱹᱞ ᱵᱮᱱ ᱯᱟᱲᱦᱟᱣ ᱟᱠᱟᱱᱟ?
ᱟᱹᱞᱤᱧ ᱫᱚ ᱵᱤᱥᱤ ᱡᱷᱟᱹᱞ ᱫᱚ ᱵᱟᱹᱞᱤᱧ ᱯᱟᱲᱦᱟᱣ ᱟᱠᱟᱱᱟ ᱢᱟᱱᱮ ᱟᱹᱞᱤᱧ ᱫᱚ ᱵᱤᱭᱮ ᱠᱚᱞᱮᱡᱽ ᱜᱮ ᱞᱤᱧ ᱠᱚᱢᱯᱞᱤᱴ ᱠᱟᱫᱮᱭᱟ ᱾
ᱠᱚᱢᱯᱞᱤᱴ ᱠᱟᱫᱟ ᱵᱮᱱ,
ᱦᱳᱭ ᱟᱫᱚ ᱵᱟᱞᱤᱧ ᱯᱟᱲᱦᱟᱣ ᱠᱟᱱᱟ ᱦᱳᱭ ᱧᱮᱞ ᱫᱚᱞᱤᱧ ᱪᱮᱥᱴᱟ ᱪᱤᱠᱟᱹ ᱜᱟᱱᱚᱜ ᱠᱟᱱᱟ ᱦᱮᱸ ᱥᱮ,
ᱪᱮᱛᱟᱱ ᱥᱮᱫ ᱪᱮᱛᱟᱱ ᱥᱮᱫ ᱫᱚ ᱟᱢᱵᱮᱱᱤᱧ ᱪᱤᱱᱛᱟᱹᱣ ᱟᱠᱟᱫᱟ ᱾ ᱪᱮᱛᱟᱱ ᱥᱮᱫ ᱵᱮᱱ ᱤᱭᱟᱹᱜ ᱟᱥᱮ ᱵᱟᱝ ᱢᱟᱱ ᱤᱭᱟᱹ ᱠᱚᱨᱟᱣ ᱛᱟᱨᱯᱚᱨᱮ ᱟᱨᱚ ᱪᱮᱛᱟᱱ ᱤᱭᱟᱹ ᱫᱷᱟᱯ ᱠᱚᱨᱮᱱᱟᱜ ᱯᱟᱲᱦᱟᱣ ᱫᱚ ᱟᱫᱚ ᱵᱟᱝᱵᱤᱱ ᱪᱤᱱᱛᱟᱹᱣ ᱟᱠᱟᱫᱟ ᱱᱤᱛᱚᱜ ᱫᱚ? ᱪᱮᱛᱟᱱ ᱥᱮᱫ ᱵᱮᱱ ᱪᱟᱞᱟᱜ-ᱟ ᱥᱮ ᱵᱟᱝᱵᱮᱱ ᱪᱟᱞᱟᱜ-ᱟ᱾ ᱦᱩ ᱜᱚᱢᱠᱮ ᱪᱮᱛᱟᱱ ᱥᱮᱫ ᱯᱟᱲᱦᱟᱣ ᱥᱮᱫ ᱫᱚ ᱟᱵᱮᱱ ᱪᱮᱫ ᱞᱮᱠᱟ ᱵᱮᱱ ᱪᱤᱱᱛᱟᱹᱭᱮᱫᱟ? ᱪᱮᱫ ᱞᱤᱧ ᱢᱮᱛᱟ ᱵᱤᱱᱟ᱾ ᱟᱵᱤᱱ ᱡᱩᱫᱤ ᱪᱮᱛᱟᱱ ᱥᱮᱫ ᱵᱤᱱ ᱯᱟᱲᱦᱟᱜ-ᱟ, ᱟᱹᱰᱤ ᱨᱚᱠᱚᱢ ᱡᱚᱛᱚ ᱠᱤᱪᱷᱩ ᱫᱤᱠ ᱫᱤᱭᱮ ᱟᱵᱮᱱ ᱥᱩᱡᱳᱜᱽ ᱥᱩᱵᱤᱫᱷᱟ ᱵᱮᱱ ᱧᱟᱢᱟ᱾ ᱵᱟᱹᱲᱛᱤ ᱤᱭᱟᱹ ᱯᱟᱲᱦᱟᱣ᱾ ᱛᱟᱨᱯᱚᱨᱮ ᱟᱹᱰᱤ ᱠᱤᱪᱷᱩ ᱵᱤᱱ ᱞᱟᱹᱭ ᱫᱟᱲᱮᱭᱟᱠᱚᱣᱟ ᱟᱨ ᱵᱤᱡᱽᱱᱮᱥ ᱤᱭᱟᱹ ᱫᱤᱠ ᱫᱤᱭᱮ ᱡᱮᱢᱚᱱ